ᱦᱮᱞᱳ᱾
ᱦᱮᱸ ᱫᱟᱫᱟ
ᱦᱩᱸ ᱡᱚᱦᱟᱨ ᱜᱮ᱾
ᱡᱚᱦᱟᱨ ᱜᱮ ᱪᱮᱫ ᱞᱮᱠᱟ ᱢᱱᱟᱢᱟ?
ᱦᱮᱸ ᱱᱟᱯᱟᱭ ᱜᱮ ᱟᱢ ᱜᱮ
ᱚ ᱤᱧ ᱦᱚᱸ ᱱᱟᱯᱟᱭ ᱵᱟᱲᱟ ᱜᱮ
ᱦᱮᱸ᱾ ᱟᱫᱚ ᱪᱮᱫ ᱠᱚ ᱪᱮᱤᱠᱠᱟ ᱦᱩᱭᱩᱜ ᱠᱟᱱᱟ ᱱᱤᱛᱚᱜ ᱫᱚ?
ᱱᱚᱝᱠᱟ ᱚᱲᱟᱜ ᱨᱮᱜᱮ ᱡᱤᱨᱟᱹᱣ ᱠᱟᱹᱹᱧ ᱛᱷᱚᱲᱟ ᱜᱟᱱ ᱟᱞᱮ ᱥᱮᱫ ᱢᱟ ᱛᱷᱚᱲᱟ ᱠᱟᱹᱴᱤᱡᱼᱼ ᱥᱤᱛᱩᱝ ᱧᱚᱜ ᱵᱟᱲᱟ ᱠᱮᱫᱟ ᱦᱚᱞᱟ ᱫᱚᱭ ᱫᱟᱜ ᱵᱟᱲᱟ ᱞᱮᱫᱟ ᱟᱫᱚᱼᱼ ᱛᱮᱦᱮᱧ ᱫᱚ ᱚᱭᱮᱫᱟᱨ ᱢᱚᱴᱟ ᱢᱩᱩᱴᱤ ᱢᱚᱸᱡᱽ ᱜᱮᱭᱟ᱾ ᱱᱟᱯᱟᱭ ᱜᱮ ᱵᱩᱡᱷᱟᱹᱜ ᱠᱟᱱᱟ ᱟᱫᱚ ᱚᱱᱟᱛᱮ ᱨᱮᱥᱴ ᱨᱮ ᱢᱱᱟᱹᱧᱟ ᱤᱧᱚᱸ,
ᱦ ᱵᱟᱠᱷᱟᱱ ᱟᱞᱮ ᱥᱮᱫ ᱢᱟ ᱦᱚᱞᱟ ᱢᱟ ᱵᱷᱟᱜᱤ ᱜᱮᱭ ᱫᱟᱜ ᱠᱮᱫᱟ᱾ ᱫᱟᱜ ᱡᱟᱹᱯᱩᱫ ᱟᱨ ᱦᱚᱭ ᱠᱚ ᱦᱩᱰᱩᱨ ᱠᱚ ᱵᱷᱟᱜᱮ ᱜᱮ ᱦᱟᱸᱜ ᱟᱫᱚ ᱢᱟᱴᱷ ᱠᱚ ᱱᱟᱥᱮ ᱱᱟᱥᱮ ᱯᱮᱨᱮᱡ ᱟᱠᱟᱱᱟ᱾ ᱟᱫᱚ ᱢᱟᱴ ᱫᱟᱨᱮ ᱩᱢᱩᱞ ᱨᱮ ᱫᱩᱲᱩᱵ ᱦᱩᱭ ᱠᱟᱱᱟ᱾
ᱦᱸ ᱦᱸ ᱟᱞᱮᱥᱮᱜ ᱢᱟ ᱯᱟᱹᱦᱤᱞ ᱡᱮᱴᱟ ᱫᱟᱜ ᱠᱮᱜ ᱢᱟ ᱟᱹᱰᱤ ᱠᱟᱡᱟᱠ ᱛᱮ ᱡᱷᱚᱲ ᱮᱠᱫᱚᱢ ᱤᱭᱟᱹ ᱟᱞᱮ ᱚᱲᱟᱜ ᱨᱮᱱᱟᱜ ᱜᱤ ᱢᱤᱜ ᱠᱚᱱᱟ ᱨᱮᱱᱟᱜ ᱴᱤᱱ ᱢᱟᱭ ᱦᱚᱭ ᱚᱴᱟᱝ ᱠᱮᱫ ᱛᱟᱞᱮᱭᱟ ᱟᱫᱚᱼᱼ ᱦᱚᱭ ᱚᱴᱟᱝ ᱠᱮᱜ ᱠᱷᱟᱡ ᱮ ᱟᱨ ᱫᱟᱨᱮ ᱠᱚᱦᱚᱸ ᱠᱤᱪᱷᱩᱴᱤ ᱛᱟᱦᱮᱸ ᱠᱟᱱᱟ ᱚᱱᱟ ᱠᱚᱦᱚᱸ ᱨᱟᱹᱯᱩᱫ ᱵᱟᱲᱟᱭᱱᱟ᱾ ᱟᱨᱦᱚᱸ ᱮᱴᱟᱜ ᱠᱩ ᱟᱞᱮ ᱟᱛᱳ ᱨᱮᱱ ᱦᱚᱲ ᱠᱚᱣᱟᱜ ᱜᱮ ᱟᱫᱚ ᱚᱱᱟ ᱠᱚᱜᱮ᱾ ᱡᱩᱛ ᱵᱟᱲᱟ ᱦᱩᱭᱱᱟ ᱢᱟᱸᱫᱷᱮᱨ ᱦᱤᱞᱳᱜ ᱱᱟᱠᱷᱟ ᱞᱮ ᱡᱩᱛ ᱠᱚᱢᱯᱞᱤᱴ ᱠᱮᱫᱟ ᱚᱱᱟ ᱠᱚ ᱟᱨ ᱱᱮᱛᱟᱨ ᱢᱟᱭ ᱫᱟᱜ ᱮ ᱠᱟᱱ ᱠᱷᱟᱡ ᱢᱟ ᱥᱤᱫᱩᱢ ᱦᱚᱭ ᱫᱟᱜ ᱢᱮᱥᱟᱞᱟᱛᱮ ᱟᱹᱰᱤ ᱛᱮᱫ ᱢᱩᱥᱠᱤᱞ,
ᱦᱩᱸ᱾ ᱟᱫᱚ ᱦᱟᱸᱜ ᱱᱤᱛᱚᱜ ᱫᱚ ᱦᱟᱸᱜ ᱜᱟᱞᱢᱟᱨᱟᱞᱟᱝ ᱤᱭᱟᱹ ᱤᱫᱤ ᱠᱟᱛᱮᱜ ᱪᱮᱫ ᱠᱚ ᱢᱮᱛᱟᱜᱼᱟ᱾ ᱟᱵᱚᱣᱟᱜ ᱡᱟᱦᱟᱸ ᱫᱟᱨᱮ ᱠᱚ ᱢᱮᱱᱟᱜᱼᱟ ᱟᱵᱚ ᱥᱟᱱᱛᱟᱲ ᱛᱮ ᱪᱮᱫ ᱠᱚᱠᱚ ᱢᱮᱛᱟᱜᱼᱟ? ᱚᱱᱟ ᱠᱚ ᱤᱫᱤ ᱠᱟᱛᱮᱫ ᱛᱤᱱᱟᱹᱜ ᱵᱟᱲᱟᱭ ᱢᱮᱱᱟᱜ ᱵᱟᱠᱷᱟᱱ ᱟᱵᱚ ᱢᱟ ᱦᱟᱸᱜ ᱡᱟᱦᱟᱸ ᱴᱟᱨ ᱠᱟᱛᱮ ᱦᱟᱸᱜ ᱡᱟᱦᱟᱸᱭ ᱢᱮᱱᱟᱜ ᱠᱚᱣᱟ ᱵᱮ ᱵᱮᱝᱜᱚᱞ ᱨᱮ ᱩᱱᱠᱩ ᱫᱚᱼᱼ ᱵᱟᱝᱞᱟ ᱛᱮᱜᱮ ᱦᱟᱸᱜ ᱡᱟᱹᱥᱛᱤ ᱠᱚ ᱵᱟᱲᱟᱭᱟ ᱚᱱᱟ ᱫᱟᱨᱮ ᱠᱚᱨᱮᱱᱟᱜ ᱧᱩᱛᱩᱢ ᱦᱟᱸᱜ ᱥᱟᱱᱛᱟᱲ ᱫᱚᱵᱚᱱ ᱦᱤᱲᱤᱧ ᱤᱫᱤᱭ ᱫᱟ᱾
ᱦᱮᱸ ᱥᱮ ᱢᱟ ᱵᱚᱴᱮ ᱜᱮ ᱤᱧ ᱦᱚᱸ ᱟᱨ ᱵᱮᱝᱜᱚᱞ ᱨᱮᱱ ᱠᱟᱱ ᱜᱤᱭᱟᱹᱧᱼᱼ
ᱚ ᱦᱸ ᱦᱸᱼᱼ ᱵᱟᱠᱷᱟᱡ ᱡᱟᱦᱟᱸᱭ ᱢᱮᱱᱟᱜ ᱠᱚᱣᱟ ᱱᱚᱛᱮ ᱡᱷᱟᱲᱠᱷᱚᱸᱰ ᱥᱮᱫ ᱱᱩᱠᱩ ᱢᱟ ᱦᱤᱱᱫᱤ ᱛᱮᱜ ᱜᱮᱠᱚ ᱵᱟᱲᱟᱭᱟ ᱫᱟᱨᱮ ᱠᱚᱣᱟᱜ ᱧᱩᱛᱩᱢ ᱠᱚ ᱦᱟᱸᱜ᱾ ᱥᱟᱱᱛᱟᱲ ᱫᱚ ᱦᱟᱸᱜ ᱟᱨ ᱡᱟᱦᱟ ᱦᱮᱱᱟᱜ ᱠᱚ ᱩᱲᱤᱭᱟᱹᱼᱼ ᱛᱮ ᱩᱲᱤᱥᱥᱟ ᱚᱱᱛᱮ ᱦᱚᱸ ᱩᱱᱠᱩ ᱩᱲᱤᱭᱟᱹᱛᱮ,
ᱦᱩᱸ᱾ ᱟᱨ ᱟᱞᱮ ᱡᱮᱢᱚᱱ ᱟᱞᱮ ᱦᱚᱸ ᱵᱟᱝᱞᱟ ᱢᱮᱥᱟᱞ ᱜᱮᱞᱮ ᱨᱚᱲᱟ ᱨᱚᱲ ᱵᱷᱤᱛᱨᱤ ᱨᱮ ᱢᱟᱱᱮ ᱵᱟᱝᱞᱟ ᱨᱮᱱᱟᱜ ᱢᱤᱫᱴᱮᱡ ᱴᱟᱱ ᱦᱟᱹᱡᱩᱜᱼᱟ᱾ ᱜᱮᱭᱟ ᱫᱟᱨᱤ ᱠᱩ ᱡᱮᱢᱚᱱ ᱮᱸᱼᱼ ᱦᱚᱲ ᱛᱮᱫᱚ ᱛᱮ ᱫᱟᱨᱮ ᱵᱩᱱ ᱢᱮᱛᱟᱜᱼᱟ ᱟᱞᱮ ᱱᱚᱛᱮ ᱫᱚ ᱡᱟᱹᱥᱛᱤ ᱵᱷᱟᱜ ᱫᱚ ᱩᱞ ᱫᱟᱨᱮ ᱢᱮᱱᱟᱜᱼᱟ ᱟᱞᱮ ᱫᱚ ᱢᱟᱞᱫᱟ ᱨᱮᱞᱮ ᱯᱟᱲᱟᱜ ᱠᱟᱱᱟ ᱚᱱᱟᱛᱮ ᱟᱞᱮ ᱱᱚᱛᱮ ᱩᱞᱼᱼ ᱱᱤᱛᱚᱜ ᱨᱟᱠᱟᱵ ᱠᱟᱱᱟ ᱥᱤᱡᱤᱱ ᱦᱚᱸ ᱠᱟᱱᱟ ᱩᱞ ᱫᱟᱨᱮ ᱡᱟᱹᱥᱛᱤ ᱢᱮᱱᱟᱜᱼᱟ ᱥᱚᱸᱜᱮᱛᱮ ᱠᱩᱫ ᱫᱟᱨᱮ ᱠᱚ ᱢᱮᱱᱟᱜᱼᱟ᱾ ᱛᱟᱞᱮ ᱫᱟᱨᱤ ᱠᱩ ᱦᱩᱭ ᱵᱟᱲᱟᱜ ᱠᱟᱱᱟ ᱟᱨ ᱠᱷᱤᱡᱩᱨ ᱫᱟᱨᱤ ᱠᱩ ᱚᱱᱟ ᱠᱚᱫᱚ ᱡᱟᱹᱥᱛᱤ ᱜᱮ ᱧᱮᱞᱚᱜᱼᱟ ᱱᱟᱦᱟᱜᱼᱼ ᱟᱨ ᱢᱟᱱᱮ ᱡᱟᱹᱥᱛᱤ ᱵᱷᱟᱜᱽ ᱜᱮ ᱱᱚᱣᱟ ᱠᱚᱜᱮ ᱟᱨ ᱟᱯᱮ ᱱᱟᱠᱷᱟ ᱫᱚ ᱪᱮᱫ ᱠᱚ?
ᱦᱮᱸᱻ ᱟᱞᱮ ᱱᱟᱠᱷᱟ ᱫᱚ ᱦᱟᱸᱜᱼᱼ ᱮᱢᱱᱤ ᱩᱞ ᱢᱟ ᱢᱮᱱᱟᱜ ᱜᱮᱭᱟ ᱦᱟᱸᱜ ᱟᱫᱚ ᱟᱯᱮ ᱡᱮᱞᱠᱟ ᱢᱟᱞᱫᱟᱨᱮᱢ ᱞᱟᱹᱭ ᱠᱮᱜᱼᱟ ᱢᱟᱞᱫᱟ ᱨᱮᱫᱚ ᱦᱟᱸᱜ ᱱᱤᱛᱚᱜ ᱩᱞ ᱫᱟᱨᱮ ᱠᱚ ᱡᱟᱹᱥᱛᱤᱼᱼ ᱢᱮᱱᱟᱜᱼᱟ ᱚᱞ ᱟᱨ ᱱᱤᱛᱳ ᱢᱟ ᱩᱞ ᱥᱤᱡᱤᱱ ᱠᱟᱱ ᱜᱮᱭᱟ ᱦᱟᱸᱜ ᱟᱨ ᱟᱞᱮ ᱱᱤᱭᱟᱹ ᱠᱚᱨᱮ ᱫᱚ ᱼᱼ ᱛᱮᱜᱮ ᱫᱟᱨᱮ ᱢᱮᱱᱟᱜᱼᱟ ᱦᱟᱸᱜ, ᱩᱞ ᱫᱟᱨᱮ, ᱛᱟᱞᱮ ᱫᱟᱨᱮ, ᱠᱷᱤᱡᱩᱨ ᱫᱟᱨᱮ ᱾ ᱥᱟᱨᱡᱚᱢ ᱫᱟᱨᱮ ᱫᱚ ᱵᱟᱹᱱᱩᱜᱼᱟ ᱟᱞᱮ ᱫᱚ ᱵᱤᱨ ᱱᱟᱠᱷᱟ ᱠᱚᱫᱚ ᱵᱟᱹᱱᱩᱜᱼᱟ ᱟᱪᱪᱷᱟ ᱠᱟᱸᱡ ᱢᱟᱴ ᱠᱚᱜᱮ ᱢᱮᱱᱟᱜ ᱦᱟᱸᱜ ᱡᱟᱹᱥᱛᱤ ᱾
ᱟᱞᱮ ᱥᱮᱫ ᱫᱚ ᱥᱟᱨᱡᱚᱢ ᱫᱚ ᱢᱮᱱ ᱞᱮᱠᱷᱟᱡ ᱵᱟᱝᱟᱜ ᱞᱮᱠᱟ ᱜᱮ ᱟᱹᱰᱤ ᱡᱳᱨᱮ ᱠᱚᱨᱮ ᱠᱚ ᱥᱮᱸᱫᱽᱨᱟ ᱟᱹᱜᱩ ᱠᱚ ᱵᱟᱲᱟᱭᱟ ᱩᱱᱠᱩ ᱾ ᱟᱵᱩᱣᱟᱜ ᱨᱤᱛᱤ ᱱᱤᱛᱤ ᱨᱮ ᱢᱮᱱᱟᱜᱼᱟ ᱡᱮᱦᱮᱛᱩ ᱛᱚ ᱵᱟᱯᱞᱟ ᱵᱤᱦᱟᱹ ᱠᱚᱨᱮ ᱟᱫᱚ ᱟᱹᱰᱤ ᱡᱳᱨᱮ ᱠᱚᱨᱮ ᱜᱮ ᱦᱟᱱᱛᱮ ᱱᱟᱛᱮ ᱠᱷᱚᱡ ᱠᱚ ᱢᱮᱱᱮᱡ ᱟᱹᱜᱩᱭᱟ ᱾
ᱦᱩᱸ ᱦᱩᱸ ᱦᱩᱸ ᱾ ᱟᱫᱚ ᱦᱟᱸᱜ ᱟᱵᱚ ᱥᱟᱨᱡᱚᱢ ᱢᱟᱵᱚᱱ ᱵᱟᱲᱟᱭ ᱜᱮᱭᱟ ᱟᱵᱚᱣᱟᱜ ᱡᱟᱦᱟᱸ ᱠᱟᱞᱪᱟᱨ ᱠᱚ ᱢᱮᱱᱟᱜᱼᱟ ᱡᱚᱛᱚ ᱠᱟᱹᱢᱤ ᱞᱮᱠᱟ ᱜᱮ ᱦᱟᱸᱜ ᱞᱟᱜᱟᱜ ᱠᱟᱱᱟ ᱤᱱᱟᱹ ᱵᱮᱜᱚᱨ ᱦᱚᱸ ᱥᱟᱨᱡᱚᱢ ᱨᱮᱭᱟᱜ ᱯᱟᱛᱲᱟ ᱢᱟ ᱦᱟᱸᱜ ᱜᱚᱴᱟ ᱥᱤᱡᱤᱱ
ᱦᱮᱸ ᱦᱮᱸ ᱦᱮᱸ ᱦᱮᱸ, ᱟᱨ ᱦᱮᱸ ᱦᱮᱸ ᱥᱟᱜ ᱥᱟᱡᱽᱨᱚᱢ ᱥᱟᱨᱡᱚᱢ ᱥᱟᱠᱟᱢ ᱛᱮ ᱯᱟᱛᱲᱟ ᱠᱚ ᱵᱮᱱᱟᱣᱮᱜ ᱠᱟᱱ, ᱟᱨ ᱚᱱᱟ ᱵᱟᱯᱞᱟ ᱵᱤᱦᱟᱹ ᱠᱚᱨᱮ ᱚᱱᱟ ᱠᱚᱛᱮ ᱟᱹᱰᱤ ᱛᱮᱫ ᱾
ᱦᱮᱸ ᱟᱨ ᱤᱱᱟᱹ ᱠᱚ ᱵᱮᱜᱚᱨ ᱦᱚᱸ ᱡᱟᱦᱟᱸᱭ ᱡᱩᱫᱤ ᱢᱚᱱᱮᱭ ᱠᱷᱟᱡ ᱵᱤᱥᱱᱮᱥ ᱞᱟᱭᱤᱱ ᱥᱮᱜ ᱪᱟᱞᱟᱜ ᱠᱟᱱᱟᱭ ᱛᱟᱦᱚᱞᱮ ᱩᱱᱤ ᱫᱚ ᱚᱱᱟ ᱯᱟᱛᱲᱟᱭ ᱵᱮᱱᱟᱣ ᱮᱫᱟ ᱟᱨ ᱮ ᱟᱹᱠᱷᱨᱤᱧ ᱮᱫᱟ ᱾
ᱦᱮᱸ ᱟᱯᱮ ᱚᱱᱛᱮ ᱡᱟᱹᱱᱤᱡ ᱟᱫᱚᱢ ᱟᱫᱚᱢ ᱡᱟᱜᱟ ᱫᱚ ᱟᱨᱦᱚᱸ ᱦᱟᱱᱛᱮ ᱠᱩ ᱡᱷᱟᱲᱠᱷᱚᱱᱰ ᱟᱨᱤ ᱨᱮᱱ ᱫᱚ ᱡᱟᱹᱥᱛᱤ ᱵᱷᱟᱜ ᱜᱮ ᱚᱱᱟ ᱠᱚᱛᱮ ᱠᱩ ᱵᱤᱡᱽᱱᱮᱥ ᱫᱟ ᱥᱟᱠᱟᱢ, ᱠᱩᱛᱮ ᱯᱟᱛᱲᱟ ᱠᱚ ᱵᱮᱱᱟᱣᱫᱟ ᱾ ᱦᱩᱸ ᱟᱨ ᱟᱞᱮ ᱥᱮᱫ ᱫᱚ ᱱᱤᱛᱚᱜ ᱫᱚ ᱥᱮᱨᱚᱠᱚᱢ
ᱦᱮᱸ ᱯᱷᱳᱱ ᱡᱩᱜ ᱠᱟᱱ ᱠᱷᱟᱡ ᱫᱚ ᱫᱚᱦᱚ ᱠᱟᱛᱟᱭ ᱢᱮ ᱚᱠᱚᱭᱮ ᱯᱷᱳᱱ ᱮᱫᱟ ᱾
ᱚ ᱟᱨ ᱫᱟᱫᱟ ᱟᱯᱮ ᱥᱮᱫ ᱫᱚ ᱚᱲᱟᱜ ᱠᱚᱫᱚ ᱤᱪᱷᱟ ᱤᱭᱟᱹ ᱫᱟᱨᱮ ᱥᱟᱠᱟᱢ ᱠᱚᱛᱮ ᱱᱚᱝᱠᱟᱱᱟᱜ ᱛᱮ ᱵᱟᱯᱮ ᱵᱮᱱᱟᱣ ᱵᱟᱲᱟᱭᱟ?
ᱟᱫᱚ ᱦᱟᱜ ᱟᱞᱮ ᱦᱚᱸ ᱤᱧ ᱦᱚᱸ ᱱᱤᱛᱚᱜ ᱫᱚ ᱵᱮᱝᱜᱚᱞ ᱨᱮᱱ ᱠᱟᱱ ᱜᱤᱭᱟᱹᱧ ᱟᱫᱚ ᱤᱧ ᱫᱚ ᱦᱟᱸᱜ ᱱᱤᱛᱚᱜ ᱫᱚ ᱦᱟᱸᱜ ᱵᱚᱨᱫᱷᱚᱢᱟᱱ ᱰᱤᱥᱴᱤᱴ ᱟᱸᱡᱚᱢ ᱠᱟᱜᱼᱟ ᱥᱮ ᱵᱟᱝ ᱦᱟᱸᱜ?
ᱦᱮᱸ ᱟᱸᱡᱚᱢ ᱟᱠᱟᱫ ᱜᱤᱭᱟᱹᱧ ᱟᱸᱡᱚᱢ ᱫᱚ ᱾
ᱦᱩᱸ ᱦᱩᱸ ᱾ ᱟᱫᱚ ᱦᱟᱸᱜ ᱱᱤᱭᱟᱹ ᱟᱞᱮ ᱵᱚᱨᱫᱷᱚᱢᱟᱱ ᱱᱟᱠᱷᱟ ᱫᱚ ᱦᱟᱸᱜ ᱫᱟᱜ ᱞᱟᱦᱟᱛᱮ ᱡᱮᱢᱚᱱ ᱪᱮᱫ ᱞᱮᱠᱟ ᱛᱟᱦᱮᱸ ᱠᱟᱱᱟ ᱵᱩᱥᱩᱵ ᱨᱮᱭᱟᱜ ᱚᱲᱟᱜ ᱠᱚ ᱦᱟᱜ ᱛᱮᱦᱤᱧ ᱜᱟᱯᱟ ᱫᱚ ᱱᱚᱛᱮ ᱫᱚ ᱵᱩᱥᱩᱵ ᱚᱲᱟᱜ ᱫᱚ ᱵᱟᱹᱱᱩᱜᱼᱟ ᱾ ᱟᱫᱚ ᱟᱞᱮ ᱥᱮᱱ ᱫᱚ ᱦᱟᱸᱜ ᱡᱟᱹᱥᱛᱤ ᱚᱲᱟᱜ ᱠᱚᱫᱚ ᱢᱮᱱ ᱞᱮᱠᱷᱟᱱ ᱮᱢᱱᱤ ᱡᱟᱦᱟᱭ ᱡᱟᱦᱟᱭ ᱵᱷᱟᱜᱮ ᱧᱚᱜ ᱜᱮ ᱛᱮᱭᱟ ᱟᱨᱠᱤ ᱚᱲᱟᱜ ᱜᱷᱟᱨᱚᱸᱡᱽ ᱠᱚ ᱠᱮᱴᱮᱡ ᱧᱚᱜ ᱜᱮᱭᱟ ᱩᱱᱤ ᱫᱚᱦ ᱦᱚᱭᱛᱳ ᱚᱲᱟᱜ ᱟᱠᱟᱫᱟᱭ ᱯᱟᱠᱟ ᱚᱲᱟᱜ ᱾ ᱟᱨ ᱡᱟᱦᱟᱸᱭ ᱦᱚᱳᱭᱛᱳ ᱵᱟᱹᱱᱩᱜ ᱛᱟᱭᱟ ᱯᱟᱠᱟ ᱚᱲᱟᱜ ᱩᱱᱤ ᱫᱚ ᱦᱟᱸᱜ ᱱᱤᱛᱚᱜ ᱫᱚ ᱦᱟᱸᱜ ᱤᱭᱟᱹ ᱛᱮ ᱠᱚᱨᱟᱣ ᱠᱟᱫᱟᱭ ᱢᱟᱱᱮ ᱦᱟᱥᱟ ᱚᱲᱟᱜ ᱜᱮ ᱦᱟᱸᱜ, ᱟᱫᱚ ᱩᱱᱤ ᱪᱮᱛᱟᱱ ᱨᱮᱫᱚ ᱮᱥᱵᱮᱥᱴᱟᱨ ᱮ ᱞᱟᱜᱟᱣ ᱠᱟᱜᱼᱟ ᱾
ᱦᱩᱸ ᱦᱩᱸ ᱟᱞᱮ ᱦᱚᱸ ᱱᱤᱛᱚᱜ ᱢᱟᱞᱮ ᱴᱤᱱ ᱟᱠᱟᱫ ᱟᱨ ᱞᱟᱦᱟ ᱛᱮᱫᱚ ᱯᱷᱮᱨ ᱟᱞᱮ ᱚᱲᱟᱜ ᱤᱧ ᱞᱟᱹᱴᱩ ᱵᱟᱵᱟ ᱡᱚᱠᱷᱚᱱᱮ ᱛᱟᱦᱮᱸ ᱠᱟᱱᱟ ᱛᱚ ᱩᱱ ᱟᱢᱚᱞ ᱨᱮᱫᱚ ᱟᱞᱮ ᱫᱚ ᱠᱤᱱᱛᱩ ᱤᱭᱟᱹ ᱪᱮᱫ ᱠᱚ ᱢᱮᱛᱟᱜᱼᱟ? ᱤᱭᱟᱹ ᱪᱮᱫ ᱠᱚ ᱢᱮᱛᱟ ᱵᱩᱥᱩᱜ ᱵᱩᱥᱩᱜ ᱥᱟᱹᱣᱲᱤ ᱾
ᱦᱩᱸ ᱦᱩᱸ ᱦᱩᱸ ᱾
ᱚᱱᱟ ᱚᱱᱟ ᱛᱮᱞᱮ, ᱛᱮᱞᱮ ᱫᱟᱜ ᱵᱟᱲᱟᱭᱮᱫ ᱠᱟᱱ ᱛᱟᱦᱮᱜᱼᱟ ᱟᱨ ᱚᱱᱟ ᱠᱚᱨᱮ ᱜᱮ ᱛᱟᱦᱮᱸ ᱠᱟᱱ ᱛᱟᱞᱮᱭᱟ ᱯᱟᱹᱦᱤᱞ ᱟᱞᱮ ᱢᱟᱨᱮ ᱚᱲᱟᱜ ᱫᱚ ᱚᱱᱠᱟ ᱜᱮ ᱛᱟᱦᱮᱸ ᱠᱟᱱᱟ ᱾
ᱦᱮᱸ ᱦᱩᱸ ᱾ ᱵᱟᱠᱷᱟᱱ ᱟᱵᱟᱨ ᱟᱨ ᱚᱱᱟ ᱠᱷᱚᱱᱟᱜ ᱟᱨ ᱯᱟᱹᱦᱤᱞ ᱢᱟ ᱦᱟᱸᱜ ᱛᱚᱠᱷᱚᱱ ᱟᱵᱟᱨ ᱛᱟᱦᱮᱸ ᱠᱟᱱᱟ ᱟᱱᱟ ᱛᱟᱹᱞᱮ ᱥᱟᱠᱟᱢ ᱨᱮᱭᱟᱜ ᱚᱲᱟᱜ ᱦᱚᱸᱠᱚ ᱵᱮᱱᱟᱣᱮᱜ ᱛᱟᱦᱮᱱᱟ ᱾ ᱛᱟᱞᱮ ᱥᱟᱠᱟᱢ ᱛᱮ ᱚᱲᱟᱜ ᱵᱮᱱᱟᱣᱮᱜ ᱛᱟᱦᱮᱱᱟ ᱾
ᱴᱷᱤᱠ ᱛᱟᱞᱮ ᱥᱟᱠᱟᱢ ᱛᱮ ᱚᱲᱟᱜ ᱩᱱ ᱥᱚᱢᱚᱭ ᱨᱮᱠᱚ ᱵᱮᱱᱟᱣᱮᱫ ᱠᱟᱱ ᱛᱟᱦᱮᱸᱜᱼᱟ ᱾
ᱛᱟᱞᱮ ᱥᱟᱠᱟᱢ ᱢᱟ ᱵᱚᱱ ᱵᱟᱲᱟᱭ ᱜᱮᱭᱟ ᱵᱮᱵᱚᱦᱟᱨ ᱢᱟ ᱟᱹᱰᱤ ᱟᱸᱴ ᱜᱮ ᱢᱮᱱᱟᱜᱼᱟ ᱾ ᱪᱮᱫ ᱞᱮᱠᱟ ᱡᱚᱢ ᱠᱷᱚᱱ ᱮᱦᱚᱵ ᱠᱟᱛᱮᱫ ᱛᱟᱲᱤ
ᱦᱮᱸ ᱦᱮᱸ ᱦᱮᱸ, ᱟᱠᱷᱟᱡ ᱫᱚ ᱡᱚᱢ ᱠᱷᱚᱡ ᱮᱦᱚᱜ ᱠᱟᱛᱮᱫ
ᱦᱩᱸ ᱦᱩᱸ ᱾
ᱥᱟᱠᱟᱢ ᱦᱚᱸᱵᱚᱱ ᱛᱮ ᱠᱟᱹᱢᱤ ᱨᱮᱵᱚᱱ ᱮᱛᱮ ᱞᱟᱜᱟᱣᱫᱟ ᱟᱨ ᱥᱚᱸᱜᱮ ᱛᱮ ᱱᱟᱦᱟᱜ ᱚᱱᱟ ᱛᱟᱞᱤ ᱡᱚ ᱛᱮᱫ ᱡᱮᱴᱟ ᱯᱷᱚᱞ ᱛᱮᱫ ᱚᱱᱟ ᱦᱚ ᱠᱟᱹᱢᱤ ᱨᱮᱵᱚᱱ ᱞᱟᱜᱟᱣ ᱮᱫᱟ ᱾
ᱚᱱᱟ ᱠᱟᱹᱴᱤᱡ ᱨᱮᱦᱚᱸ ᱵᱚᱱ ᱡᱚᱢᱮᱫᱟ ᱛᱟᱞᱮ ᱢᱟᱜ ᱠᱟᱛᱮᱫ, ᱟᱵᱟᱨ ᱚᱱᱟ ᱡᱚᱠᱷᱚᱱ ᱵᱤᱞᱤᱜ ᱠᱟᱱᱟ ᱵᱤᱞᱤ ᱠᱟᱛᱮᱜ ᱦᱚᱸ ᱵᱚᱱ ᱡᱚᱢᱮᱫᱟ ᱚᱱᱟ ᱾ ᱛᱟᱞᱮ ᱠᱚᱥᱮᱹ ᱨᱮ ᱦᱩᱭᱩᱜ ᱠᱟᱱᱟ ᱨᱟᱯᱟᱜ ᱦᱩᱭᱩᱜ ᱠᱟᱱᱟ ᱟᱵᱟᱨ ᱯᱤᱴᱷᱟᱹ ᱦᱩᱭᱩᱜ ᱠᱟᱱᱟ᱾ ᱛᱟᱞᱮ ᱯᱤᱴᱷᱟᱹ ᱠᱚᱦᱚᱸ ᱟᱵᱟᱨ ᱚᱱᱮ ᱛᱚ ᱡᱚᱠᱷᱚᱱ ᱵᱤᱞᱤ ᱠᱟᱛᱮᱢ ᱡᱚᱢ ᱮᱫᱟᱢ ᱢᱟᱜ ᱮᱫᱟᱢ ᱥᱮ ᱚᱱᱟ ᱨᱟᱯᱟᱜ ᱮᱫᱟᱢ ᱛᱟᱨᱯᱚᱨ ᱡᱟᱦᱟᱸ ᱥᱟᱨᱮ ᱡᱚᱜ ᱠᱟᱱᱟ ᱚᱱᱟ ᱡᱟᱝ ᱛᱮ ᱚᱱᱟ ᱢᱟᱦᱟᱜ ᱟᱵᱟᱨ ᱥᱟᱦᱟᱱ ᱨᱮᱦᱚᱸ ᱠᱟᱹᱢᱤ ᱠᱚ ᱞᱟᱜᱟᱣᱮᱫᱟ᱾
ᱦᱮᱸ ᱛᱚ᱾ ᱟᱨ ᱟᱯᱮ ᱚᱱᱟ ᱱᱟᱠᱟ ᱛᱟᱹᱲᱠᱩᱲ ᱟᱞᱮ ᱢᱟ ᱛᱟᱹᱲᱠᱩᱲ ᱠᱚ ᱡᱚᱢᱟ ᱱᱤᱛᱚᱜ ᱢᱟᱱᱮ ᱡᱮᱴᱟ ᱛᱟᱞᱤ ᱵᱤ ᱞᱤᱫ ᱞᱟᱦᱟ ᱨᱮ ᱮᱴᱟ ᱱᱤᱛᱚᱜ ᱫᱚ ᱛᱟᱹᱲᱠᱩᱲ
ᱦᱮᱸ ᱦᱮᱸ᱾
ᱟᱨᱦᱚᱸ ᱚᱱᱟ ᱛᱟᱞᱮ ᱡᱚᱢ ᱠᱟᱛᱮ ᱟᱨᱦᱚᱢ ᱫᱚᱦᱚ ᱠᱟᱫᱟ ᱚᱱᱟ ᱡᱟᱝ ᱛᱮ ᱡᱮᱴᱟ ᱛᱟᱦᱮᱱᱟ ᱚᱱᱟ ᱫᱚ ᱟᱨᱦᱚᱸ ᱯᱚᱴᱠᱚᱡ
ᱦᱮᱸ ᱦᱮᱸ ᱯᱚᱴᱠᱚᱡ ᱜᱮᱛᱚᱧ ᱢᱮᱱ ᱮᱫᱟ ᱯᱚᱴᱠᱚᱡ ᱡᱚᱢᱮᱫᱟᱢ ᱯᱚᱴᱠᱚᱡ ᱢᱟᱢ ᱡᱚᱢᱮᱫ ᱠᱟᱱ ᱜᱮ ᱤᱱᱟᱹ ᱥᱟᱶᱛᱮ ᱟᱵᱟᱨ ᱚᱱᱟ ᱡᱟᱦᱟᱸ ᱯᱚᱴᱠᱚᱡ ᱮᱱᱟ ᱥᱟᱨᱮᱡ ᱛᱟᱦᱮᱱᱟ ᱡᱟᱝᱛᱮ ᱚᱱᱟ ᱵᱟ ᱥᱟᱦᱟᱱ ᱨᱮ ᱠᱟᱹᱢᱤ ᱞᱟᱜ
ᱟᱨᱦᱚᱸ ᱥᱟᱦᱟᱱ ᱨᱮᱵᱚᱱ ᱞᱟᱜᱟᱣ ᱫᱟ ᱦᱮᱸ
ᱦᱩᱸ ᱦᱩᱸ ᱟᱫᱚ ᱦᱟᱸᱜ ᱛᱟᱹᱞᱩ ᱥᱟᱠᱟᱢ ᱨᱮᱭᱟᱜ ᱜᱩᱨᱩᱛᱚ ᱫᱚ ᱟᱹᱰᱤ ᱵᱷᱟᱹᱜᱤ ᱜᱮ ᱢᱮᱱᱟᱜᱼᱟ ᱦᱟᱸᱜ
ᱵᱷᱟᱜᱤ ᱜᱤ ᱢᱮᱱᱟᱜᱼᱟ ᱥᱟᱹᱨᱤ ᱠᱟᱛᱷᱟ ᱠᱟᱱᱟ᱾
ᱟᱵᱟᱨ ᱞᱟᱦᱟ ᱛᱮ ᱟᱵᱟᱨ ᱡᱚᱠᱷᱚᱱ ᱵᱟᱝ ᱛᱟᱦᱮᱸ ᱠᱟᱱᱟ ᱪᱟᱛᱚᱢ ᱠᱚ ᱵᱟᱝ ᱛᱟᱦᱮᱸ ᱠᱟᱱᱟ ᱜᱩᱢᱵᱩ ᱠᱚ ᱵᱟᱝ ᱛᱟᱦᱮᱸ ᱠᱟᱱᱟ ᱛᱚᱠᱷᱚᱱ ᱟᱵᱟᱨ ᱚᱱᱟ ᱛᱟᱞᱮ ᱥᱟᱠᱟᱢ ᱨᱮᱭᱟᱜ ᱜᱮᱠᱚ ᱵᱮᱱᱟᱣᱮᱫ ᱛᱟᱦᱮᱱᱟ ᱜᱩᱝᱜᱩ ᱠᱚᱦᱚᱸ᱾
ᱦᱮᱸ ᱟᱨ ᱟᱞᱮ ᱟᱞᱮ ᱱᱚᱛ ᱦᱮᱸ ᱴᱷᱤᱠ ᱚᱱᱟ ᱨᱮᱱᱟᱜ ᱦᱚ ᱠᱩᱝᱜᱩ ᱠᱚ ᱵᱮᱱᱟᱣ ᱦᱮᱸ ᱟᱨ ᱟᱞᱮ ᱱᱚᱛᱮ ᱡᱮᱢᱚᱱ ᱜᱤᱫᱽᱨᱟᱹ ᱠᱚᱠᱚ ᱡᱟᱱᱟᱢ ᱮᱢᱟᱱ ᱛᱮᱱᱟᱜ ᱞᱮᱱᱠᱷᱟᱱ ᱱᱤᱢᱫᱟᱜ ᱢᱟᱹᱰᱤ ᱡᱮᱴᱟ ᱠᱚ ᱢᱮᱛᱟᱜ-ᱟ ᱾ ᱟᱫᱚ ᱟᱵᱩ ᱦᱚᱲ ᱠᱚᱢᱟ ᱛᱮ ᱵᱚᱱ ᱚᱱᱠᱟ ᱢᱟ ᱵᱟᱵᱚᱱ ᱤᱭᱟᱹ ᱠᱟᱱ ᱛᱟᱦᱮᱸᱜ-ᱟ ᱛᱚ ᱟᱫᱚ ᱚᱱᱟ ᱱᱤᱢ ᱫᱟᱜ ᱢᱟᱹᱰᱤ ᱧᱩᱭ ᱞᱟᱹᱜᱤᱫ ᱯᱷᱩᱲᱩᱜ ᱾ ᱵᱮᱱᱟᱣ ᱚᱱᱟ ᱛᱟᱞᱮ ᱥᱟᱠᱟᱢ ᱛᱮ ᱯᱷᱩᱲᱩᱜ ᱾ ᱩᱱᱠᱩ ᱫᱚ ᱵᱮᱱᱟᱜ ᱠᱟᱱᱟ ᱛᱟᱦᱮᱸᱫ ᱟᱨ ᱚᱱᱟ ᱛᱮ ᱠᱷᱟᱹᱡ ᱞᱮ ᱧᱩ ᱵᱟᱲᱟᱭᱮᱫ ᱠᱟᱱ ᱛᱟᱦᱮᱸᱫ ᱱᱤᱛᱚᱜ ᱫᱚ ᱛᱷᱚᱲᱟ ᱜᱟᱱ ᱦᱚᱲ ᱠᱚ ᱵᱚᱫᱚᱞ ᱟᱠᱟᱱ ᱠᱷᱟᱹᱛᱤᱨ ᱛᱮ ᱦᱚᱲ ᱦᱚᱸ ᱚᱸ ᱛᱮ ᱦᱚᱜᱼᱚᱭ ᱠᱚ ᱤᱭᱟᱹ ᱠᱚᱠᱚ ᱠᱤᱨᱤᱧ ᱮᱫᱟ ᱯᱮᱞᱮᱴ ᱠᱚ ᱾ ᱟᱨ ᱵᱟᱝᱠᱷᱟᱱ ᱩᱱ ᱥᱚᱢᱚᱭ ᱚᱠᱛᱮ ᱨᱮᱫᱚ ᱤᱧ ᱦᱚᱸ ᱜᱤᱫᱽᱨᱟᱹᱧ ᱛᱟᱦᱮᱸ ᱠᱟᱱ ᱫᱚ ᱟᱹᱰᱤ ᱛᱮᱫ ᱢᱚᱡᱽ ᱚᱱᱟ᱾ ᱛᱮᱜᱤᱧ ᱧᱩ ᱠᱟᱜ-ᱟ ᱱᱤᱢ ᱫᱟᱜ ᱢᱟᱹᱰᱤ ᱟᱨ ᱵᱟᱯᱞᱟ ᱵᱤᱦᱟᱹ ᱠᱚᱨᱮ ᱯᱚᱨᱟᱭᱱᱤ ᱥᱟᱠᱟᱢ ᱚᱱᱟ ᱯᱚᱨᱟᱭᱱᱤ ᱥᱟᱠᱟᱢ ᱨᱮᱞᱮ ᱡᱚᱢᱮᱫ ᱠᱟᱱ ᱛᱟᱦᱮᱸᱼᱟ ᱾
ᱦᱩᱸ ᱚᱱᱟ ᱦᱚᱸ ᱠᱟᱱ ᱜᱮᱭᱟ ᱚᱱᱟ ᱛᱟᱹᱞᱮ ᱥᱟᱠᱟᱢ ᱨᱮᱱᱟᱜ ᱜᱩᱨᱩᱛᱚ ᱟᱹᱰᱤ ᱢᱟᱨᱟᱝ ᱜᱮ ᱢᱮᱱᱟᱜ ᱵᱟᱨ ᱫᱷᱟ ᱢᱤᱫᱴᱮᱱ ᱠᱟᱛᱷᱟᱧ ᱫᱤᱥᱟᱹᱣ ᱠᱟᱫᱟ ᱚᱱᱟ ᱫᱚ ᱦᱩᱭᱩᱜ ᱠᱟᱱᱟ ᱾ ᱱᱚᱜᱼᱚᱭ ᱡᱚᱠᱷᱚᱱ ᱟᱵᱟᱨ ᱡᱟᱦᱟᱸ ᱠᱚᱨᱮ ᱠᱷᱟᱡ ᱫᱚ ᱢᱟᱜᱷ ᱛᱟᱞᱟ ᱠᱚᱨᱮ ᱦᱚᱭ ᱛᱚᱢ ᱫᱟᱠᱟ ᱠᱚ ᱥᱮ ᱩᱛᱩ ᱠᱚᱢ ᱤᱥᱤᱱ ᱮᱫᱟ ᱛᱚᱠᱷᱚᱱᱚᱫᱤ ᱟᱢᱠ ᱠᱟᱲᱪᱩ ᱠᱚ ᱵᱟᱝ ᱛᱟᱦᱮᱱ ᱛᱟᱢᱟ ᱾ ᱛᱟᱦᱚᱞᱮ ᱫᱚ ᱦᱟᱸᱜ ᱚᱱᱟ ᱛᱟᱹᱞᱮ ᱤᱭᱟᱹ ᱨᱮᱭᱟᱜ ᱡᱟᱦᱟᱸ ᱠᱚ ᱢᱟᱜ ᱮᱫᱟ ᱾
ᱦᱮᱸᱸ ᱦᱮᱸ ᱦᱸ ᱴᱷᱤᱠ ᱴᱷᱤᱠ ᱴᱷᱤᱠ ᱾
ᱠᱲᱪᱷᱩ ᱵᱮᱱᱟᱣ ᱜᱟᱱᱚᱜ ᱾
ᱠᱷᱲᱪ ᱦᱮ ᱦᱮ ᱦᱮ ᱴᱷᱤᱠ ᱠᱷᱲᱪᱷᱩ ᱠᱚ ᱵᱮᱱᱟᱣ ᱛᱟᱦᱮᱸᱫ ᱚᱱᱟ ᱛᱤᱜᱤ ᱜᱷᱟᱱᱴᱟ ᱾
ᱚᱱᱟᱛᱮ ᱜᱷᱟᱱᱴᱟᱭ ᱢᱮ ᱾
ᱵᱟᱝᱠᱷᱟᱱ ᱫᱚ ᱟᱹᱰᱤ ᱛᱮᱫ ᱚᱱᱟ ᱨᱮᱱᱟᱜ ᱟᱹᱰᱤ ᱛᱮᱫ ᱜᱩᱨᱩᱛᱚ ᱢᱮᱱᱟᱜ-ᱟ ᱚᱱᱟ ᱢᱟᱱᱮ ᱾ ᱛᱚ ᱦᱮᱸ ᱢᱟᱱᱮ ᱢᱮᱱ ᱞᱮᱠᱷᱟᱱ ᱟᱨ ᱪᱮᱫ ᱮᱢ ᱢᱮᱱᱟ ᱵᱟᱝ ᱪᱟᱵᱟᱜ-ᱟ ᱩᱱᱟᱹᱜ ᱰᱷᱮᱨ ᱢᱮᱱᱟᱜ-ᱟ ᱾
ᱟᱵᱟᱨᱢ ᱞᱟᱹᱭ ᱞᱮᱠᱷᱟᱱ ᱫᱚ ᱦᱟᱸᱜ ᱢᱟᱱᱮ ᱛᱟᱞᱮ ᱡᱟᱦᱟᱸ ᱜᱚᱴᱟ ᱡᱟᱦᱟᱸ ᱫᱟᱨᱮ ᱢᱮᱱᱟᱜ ᱟᱠᱟᱫ ᱫᱟᱨᱮ ᱨᱮᱭᱟᱜ ᱡᱟᱦᱟᱸ ᱢᱟᱜ ᱠᱟᱛᱮ ᱚᱱᱟ ᱵᱟᱨᱮᱢ ᱡᱩᱫᱤᱢ ᱯᱤᱥ ᱦᱚᱪᱚ ᱞᱮᱠᱟᱱ ᱥᱮ ᱚᱱᱟ ᱠᱟᱱᱰᱤᱢ ᱵᱮᱱᱟᱣ ᱞᱮᱠᱷᱟᱱ ᱚᱲᱟᱜ ᱨᱮᱦᱚᱸ ᱚᱱᱟᱢ ᱫᱟᱞᱚᱵ ᱫᱟᱲᱮᱭᱟᱜ-ᱟ ᱥᱮ ᱠᱮᱴᱮᱡ ᱛᱟᱦᱮᱱᱟ ᱾
ᱦᱮᱸ ᱦᱮᱸ ᱦᱮᱸ ᱦᱮᱸ ᱾ ᱟᱨ ᱟᱪᱪᱷᱟ ᱱᱮᱛᱟᱨ ᱢᱟ ᱟᱞᱮ ᱱᱟᱠᱷᱟ ᱫᱚ ᱱᱚᱜᱼᱚᱭ ᱱᱚᱝᱠᱟ ᱫᱟᱠᱚ ᱚᱱᱟ ᱛᱟᱞᱮ ᱜᱮᱫ ᱚᱪᱩ ᱠᱟᱛᱮ ᱚᱲᱟᱜ ᱨᱮ ᱥᱟᱸᱜᱷᱟ ᱞᱮᱠᱟ ᱠᱚ ᱞᱟᱜᱟᱣᱫᱟ ᱥᱮᱱᱮᱨ ᱵᱟᱛᱟ ᱾
ᱦᱮᱸ ᱚᱱᱟ ᱜᱤᱛᱚᱧ ᱚᱱᱟ ᱜᱤᱛᱚᱧ ᱞᱟᱹᱭ ᱦᱚᱪᱚᱭᱮᱫᱟ ᱤᱧᱦᱚᱸ ᱚᱱᱟᱜᱮ ᱦᱟᱸᱜ ᱞᱟᱹᱭᱫᱟ ᱾ ᱚᱱᱟ ᱡᱟᱦᱟᱸ ᱜᱚᱸᱰᱯᱩᱨᱟᱹᱜᱩ ᱜᱚᱴᱟ ᱫᱟᱨᱮ ᱜᱮ ᱦᱟᱸᱜ ᱢᱟᱜ ᱤᱫᱤᱭ ᱫᱟᱠᱚ ᱛᱚ ᱦᱟᱸᱜ ᱟᱨ ᱚᱱᱟ ᱡᱟᱦᱟᱸ ᱠᱚ ᱯᱤᱥ ᱦᱚᱪᱚᱭᱮᱫ ᱾ ᱛᱟᱦᱚᱞᱮ ᱚᱱᱟ ᱠᱮᱴᱮᱡ ᱛᱟᱦᱮᱱ ᱠᱟᱱᱟ ᱟᱨ ᱧᱤᱫᱤᱨ ᱠᱚᱦᱚᱸ ᱥᱮ ᱛᱤᱡᱩ ᱠᱚᱦᱚᱸ ᱵᱟᱠᱚ ᱡᱚᱢᱮᱫᱟ ᱚᱱᱟ ᱫᱚ ᱾
ᱦᱮᱸ ᱚᱸ ᱚᱱᱟ ᱾ ᱚᱱᱟ ᱫᱚ ᱩᱱᱠᱩ ᱠᱷᱩᱵ ᱮᱠᱴᱟ ᱵᱟᱠᱚ ᱥᱮᱴᱮᱡᱟ ᱛᱚ ᱚᱱᱟ ᱫᱚ ᱚᱱᱟ ᱥᱟᱦᱟᱨ ᱛᱟᱦᱮᱱ ᱠᱟᱱᱟ ᱚᱱᱟᱨᱮ ᱾ ᱟᱨ ᱴᱤᱠᱟᱹᱜ ᱠᱟᱱᱟ ᱴᱮᱠᱥᱚᱭ ᱜᱮᱭᱟ ᱟᱨᱠᱤ ᱚᱱᱟ ᱾
ᱦᱩᱸ ᱦᱩᱸ ᱾
ᱟᱫᱚ ᱦᱟᱸᱜ ᱟᱯᱮ ᱚᱱᱟ ᱢᱟᱞᱫᱟ ᱨᱮᱢᱟᱜ ᱩᱞ ᱛᱮᱦᱟᱸᱜ ᱟᱹᱰᱤ ᱵᱤᱠᱷᱟᱛᱚ ᱜᱮᱭᱟ ᱟᱨ ᱩᱞ ᱨᱮᱭᱟᱜ ᱠᱟᱛᱷᱟ ᱟᱸᱡᱚᱢᱟ ᱟᱠᱟᱱ ᱜᱮᱭᱟ ᱟᱫᱚ ᱯᱮ ᱫᱚ ᱵᱟᱝ ᱦᱩᱭ ᱟᱫᱚ ᱡᱟᱦᱟᱸ ᱛᱤᱥ ᱯᱮ ᱥᱚᱢᱚᱭ ᱧᱚᱜ ᱠᱟᱱ ᱛᱟᱞᱦᱟᱝ ᱦᱟᱸᱜ ᱩᱞ ᱠᱚ ᱡᱚᱢ ᱦᱚᱪᱚ ᱛᱟᱞᱟᱝ ᱢᱮ᱾
ᱦᱮᱸ ᱦᱮᱸ ᱦᱮᱸ ᱴᱷᱤᱠ ᱜᱮᱭᱟ ᱚᱠᱟ ᱱᱟᱠᱷᱟ ᱪᱚ ᱱᱟᱦᱟᱜ ᱟᱢ ᱢᱟ?
ᱦᱮᱸ ᱵᱚᱨᱫᱷᱚᱢᱟᱱ, ᱟᱸᱡᱚᱢ ᱟᱠᱟᱟᱢ ᱵᱚᱨᱫᱷᱚᱢᱟᱱ,?
ᱦᱮᱸ ᱵᱚᱨᱫᱷᱚᱢᱟᱱ ᱤᱧ ᱟᱸᱡᱚᱢ ᱠᱟᱜ-ᱟ ᱟ ᱟᱹᱛᱩ ᱫᱚ ᱪᱮᱫ ᱞᱮᱠᱟ ᱪᱚ?
ᱟᱫᱚ ᱵᱚᱨᱫᱷᱟᱢᱟᱱ, ᱠᱷᱱᱟᱜ ᱵᱟᱡᱟᱨ ᱠᱷᱚᱱ ᱥᱩᱨ ᱜᱮᱭᱟ ᱡᱩᱫᱤ ᱵᱚᱨᱫᱷᱟᱢᱟᱱ ᱱᱚᱰᱮ ᱦᱮᱡ ᱟᱠᱟᱱ ᱛᱟᱦᱮᱞᱮ ᱱᱚᱸᱰᱮ ᱵᱚᱨᱫᱷᱟᱢᱟᱱ ᱠᱷᱚᱱ ᱱᱚᱛᱮ ᱟᱥᱟᱱᱥᱚᱞ ᱡᱟᱦᱟᱸ ᱪᱟᱞᱟᱜ ᱠᱟᱱᱟ ᱢᱮᱱᱞᱟᱭᱤᱱ ᱞᱚᱠᱟᱞ᱾
ᱚᱱᱛᱮ ᱦᱤᱡᱩᱜ ᱦᱩᱭᱩᱜ-ᱟ ᱱᱟᱥᱮᱭᱟᱜ᱾ ᱟᱫᱚ ᱦᱟᱸᱜ ᱦᱩᱭᱩᱜ ᱠᱟᱱᱟ ᱟᱞᱮ ᱵᱚᱨᱫᱷᱚᱢᱟᱱ, ᱪᱟᱞᱟᱜ ᱞᱟᱹᱜᱤᱫ ᱫᱚᱥ ᱴᱟᱠᱟ ᱠᱚ ᱵᱷᱟᱲᱟ ᱠᱚ ᱦᱟᱸᱜ ᱴᱨᱮᱱ ᱛᱮ ᱡᱩᱫᱤᱢ ᱪᱟᱞᱟᱜ ᱠᱷᱟᱱ ᱫᱚ ᱱᱦᱟᱸᱜ᱾
ᱦᱚᱸ ᱟᱞᱮ ᱦᱚᱸ ᱢᱟᱞᱫᱟ ᱠᱷᱚᱱ ᱫᱚ ᱟᱹᱰᱤ ᱜᱮᱞᱮ ᱥᱩᱨ ᱜᱮᱭᱟ ᱟᱞᱮ ᱱᱚᱸᱰᱮ ᱠᱷᱚᱱ ᱢᱟᱞᱫᱟ ᱪᱟᱞᱟᱜ ᱯᱚᱱᱨᱚ ᱴᱟᱠᱟ ᱠᱚ ᱦᱟᱛᱟ᱾ ᱻᱮᱠᱫᱚᱢ ᱟᱹᱰᱤ ᱜᱮ ᱤᱭᱟᱹ ᱟᱫᱚ ᱚᱠᱟ ᱥᱚᱢᱚᱭ ᱫᱚ ᱥᱟᱭᱠᱮᱞ ᱛᱮᱦᱚᱸ ᱞᱮ ᱪᱟᱞᱟᱜ ᱜᱮᱭᱟ᱾
ᱦᱩᱸ ᱛᱟᱦᱮ ᱫᱚ ᱦᱟᱸᱜ ᱟᱹᱰᱤ ᱥᱩᱨ ᱜᱮᱭᱟ ᱡᱳᱜᱟᱡᱳᱜ ᱤᱧ ᱫᱚᱦᱚᱭᱟ ᱟᱢ ᱥᱟᱞᱟᱜ ᱱᱟᱸᱜ ᱛᱟᱦᱚᱞᱮ ᱢᱚᱴᱟᱢᱩᱴᱤ ᱪᱟᱞᱟᱜ ᱦᱩᱭᱩᱜ ᱠᱷᱟᱱ ᱛᱟᱦᱚᱞᱮ ᱧᱟᱯᱟᱢ ᱦᱩᱭᱩᱜ-ᱟ᱾
ᱱᱤᱛᱚᱜ ᱢᱟ ᱚᱲᱟᱜ ᱨᱮᱜᱮ ᱟᱞᱮ ᱢᱟ ᱫᱟᱫᱟ ᱩᱞ ᱢᱟ ᱮᱠᱫᱚᱢ ᱚᱲᱟᱜ ᱨᱮ ᱟᱫᱚ ᱯᱮᱲᱟ ᱠᱚᱦᱚᱸ ᱱᱚᱝᱠᱟ ᱞᱮ ᱢᱟᱸᱜᱟᱣᱠᱚ ᱦᱤᱡᱩᱜ ᱟᱠᱚ ᱡᱚᱢ ᱟᱠᱚ᱾ ᱠᱤ ᱱᱟᱱᱟ ᱛᱟᱠᱚ ᱢᱮᱱᱟᱜ ᱠᱚᱣᱟ᱾ ᱟᱨ ᱡᱚᱢ ᱵᱟᱲᱟ ᱠᱟᱛᱮᱫ ᱪᱟᱞᱟᱜ-ᱟ᱾ ᱟᱞᱮ ᱱᱚᱛᱮ ᱫᱚ ᱱᱤᱛᱚᱜ ᱫᱚ ᱩᱞ ᱫᱚ ᱟᱹᱰᱤ ᱛᱮᱫ
ᱚᱱᱟ ᱢᱟᱧ ᱧᱮᱞ ᱦᱩᱭ ᱠᱟᱱᱟᱱ ᱜᱮᱭᱟ ᱥᱮ ᱵᱳᱭ ᱠᱚᱨᱮᱦᱚᱸ ᱯᱟᱲᱦᱟᱣ ᱦᱩᱭ ᱠᱟᱱ ᱜᱮᱭᱟ ᱡᱮ ᱢᱟᱞᱫᱟ ᱨᱮᱫᱚ ᱩᱞ ᱵᱤᱠᱠᱷᱟᱛᱚ ᱜᱮᱮᱭᱟ ᱟᱹᱰᱤ ᱟᱴ
ᱟᱨ ᱟᱯᱮ ᱚᱱᱟ ᱵᱚᱨᱫᱷᱚᱢᱟᱱ ᱥᱮ ᱟᱞᱮ ᱱᱚ ᱡᱚᱛᱮᱱ ᱠᱚ ᱠᱚᱴᱷᱤᱱ ᱠᱚ ᱪᱟᱞᱟᱜ ᱠᱟᱹᱢᱤ ᱚᱱᱟ ᱪᱮᱫ ᱠᱚ ᱢᱮᱛᱟᱜ-ᱟ ᱡᱚᱱ ᱠᱟᱹᱢᱤ ᱞᱮᱠᱟ ᱪᱟᱞᱟᱜ ᱛᱟᱦᱮᱱᱟ ᱦᱩᱲᱩ ᱨᱚᱦᱚᱭ ᱟᱹᱞᱩ ᱨᱚᱦᱚᱭ ᱠᱩ
ᱦᱩᱸ ᱦᱩᱸ ᱱᱚᱛᱮ ᱦᱟᱸᱜ ᱮᱢᱱᱤ ᱛᱮᱜᱮ ᱵᱚᱨᱫᱷᱚᱢᱟᱱ ᱢᱟ ᱱᱟᱢᱟᱞ ᱫᱤᱥᱚᱢ ᱠᱚ ᱢᱮᱛᱟᱜ-ᱟ ᱦᱟᱸᱜ
ᱦᱳᱭ ᱦᱳᱭ ᱦᱮᱸ ᱟᱞᱮ ᱱᱚᱛᱮᱱ ᱠᱚ ᱪᱟᱞᱟᱣ ᱠᱟᱛᱮ ᱯᱨᱟᱭ ᱪᱷᱚ ᱢᱟᱥ ᱥᱟᱛ ᱢᱟᱥ ᱠᱚ ᱛᱟᱦᱮᱱᱟ ᱚᱱᱛᱮᱱ ᱠᱚ ᱡᱟᱦᱟᱸ ᱢᱮᱱᱟᱜ ᱠᱚᱣᱟ ᱮᱱᱛᱮᱫ ᱩᱱᱠᱩ ᱢᱟᱹᱞᱤᱠ ᱩᱱᱠᱩ ᱵᱚᱞᱮ ᱮᱜ ᱪᱟᱣᱞᱮ ᱠᱚ ᱮᱢᱚᱜ-ᱟ ᱫᱤᱱ ᱢᱚᱡᱩᱨᱤ ᱯᱚᱭᱥᱟ ᱠᱚ ᱮᱢᱚᱜ-ᱟ᱾
ᱵᱷᱟᱹᱜᱮ ᱠᱚ ᱠᱟᱹᱢᱤ ᱠᱟᱱᱟ ᱱᱚᱛᱮ ᱦᱤᱡᱩᱜ ᱜᱮᱭᱟ ᱠᱚ ᱱᱚᱛᱮ ᱵᱟᱸᱠᱩᱲᱟ ᱯᱩᱨᱩᱞᱤᱭᱟ ᱛᱟᱯᱚᱨ ᱱᱤᱛᱚᱜ ᱮᱢ ᱞᱟᱹᱭ ᱠᱮᱫᱟ ᱯᱮ ᱢᱟᱞᱫᱟ ᱛᱟ ᱯᱚᱨ ᱱᱚᱛᱮ ᱡᱷᱟᱲᱠᱷᱚᱱᱰ ᱦᱚᱲ ᱠᱟᱹᱢᱤ ᱟᱫᱚ ᱡᱟᱦᱟᱭ ᱠᱚ ᱦᱤᱡᱩᱜ-ᱟ ᱡᱟᱦᱟᱸ ᱛᱤᱥ ᱧᱟᱯᱟᱢ ᱫᱤ ᱦᱩᱭᱩᱜ ᱠᱟᱱᱟᱜ ᱩᱱᱠᱩ ᱠᱟᱹᱢᱤ ᱦᱚᱲ ᱥᱟᱞᱟᱜ ᱜᱟᱞᱢᱟᱨᱟᱣ ᱫᱚ ᱮᱢᱱᱤ ᱦᱩᱭ ᱠᱟᱱ ᱜᱮᱭᱟ᱾
ᱦᱮ ᱦᱮᱸ ᱤᱧ ᱦᱚᱸ ᱵᱚᱨᱫᱷᱚᱢᱟᱱᱤᱧ ᱪᱟᱞᱟᱣ ᱵᱟᱲᱟ ᱞᱮᱱ ᱜᱮᱭᱟ ᱠᱟᱹᱴᱤᱡ ᱱᱟᱠᱟ ᱨᱮ ᱵᱚᱭᱚᱥ ᱠᱟᱹᱴᱤᱡ ᱜᱮ ᱛᱟᱦᱮᱸ ᱠᱟᱱ ᱛᱤᱧᱟᱹ ᱩᱱ ᱱᱟᱠᱷᱟᱨᱮ
ᱚᱱᱟᱜ ᱦᱤᱡᱩᱜ ᱠᱟᱱᱟ ᱵᱚᱨᱫᱷᱚᱢᱟᱱ ᱞᱟᱹᱭ ᱢᱮ ᱛᱟᱦᱚᱞᱮ ᱦᱟᱸᱜ ᱚᱱᱠᱟ ᱞᱮᱠᱟ
ᱴᱷᱤᱠ ᱴᱷᱤᱠ ᱴᱷᱤᱠ ᱵᱟ
ᱠᱷᱚᱵᱚᱨ ᱢᱮᱦᱟᱸᱜ?
ᱴᱷᱤᱠ ᱵᱚᱨᱫᱷᱚᱢᱟᱱ ᱨᱮ ᱨᱮᱱᱟᱜ ᱚᱱᱟ ᱱᱚᱝᱜᱚᱨᱫᱤᱯ ᱨᱮ ᱯᱷᱮᱰ ᱠᱟ ᱠᱟᱛᱮᱫ ᱞᱮ ᱪᱟᱞᱟᱣ ᱞᱮᱱᱟ᱾ ᱪᱮᱫ ᱠᱚ ᱡᱟᱭᱜᱟ ᱪᱚᱝ ᱵᱟᱹᱧ ᱫᱤᱥᱟᱹᱭᱟ ᱜᱤᱫᱽᱨᱟᱹ ᱧᱚᱜ ᱤᱧ ᱛᱟᱦᱮᱸ ᱠᱟᱱᱟ᱾
ᱦᱮᱸ
ᱠᱷᱩᱨᱠᱩᱰᱟᱸᱜᱟ ᱛᱟᱡᱽᱯᱩᱨ ᱚᱱᱮ ᱚᱱᱟ ᱠᱚ ᱡᱟᱭᱜᱟ ᱚᱠᱟ ᱠᱚᱨᱮ ᱢᱮᱱᱟᱜ-ᱟ
ᱟᱫᱚ ᱚᱱᱟ ᱠᱚ ᱡᱟᱭᱜᱟ ᱫᱚ ᱦᱟᱸᱜ ᱱᱚᱜ ᱱᱚᱛᱮ ᱢᱮᱱᱟᱜ-ᱟ ᱪᱮᱫ ᱠᱚ ᱢᱮᱛ ᱦᱩᱜᱞᱤ ᱥᱟᱭᱤᱰ ᱞᱮᱠᱷᱟ ᱜᱮ ᱢᱮᱱᱟᱜ-ᱟ ᱚᱱᱟ ᱠᱚ ᱡᱟᱦᱟᱸ ᱧᱩᱛᱩᱢ ᱞᱟᱹᱭ ᱠᱮᱫᱟ᱾
ᱦᱚᱸ
ᱩᱱᱟᱹᱜ ᱪᱟᱞᱟᱣ ᱵᱟᱝ ᱦᱩᱭ ᱠᱟᱱᱟ ᱟᱫᱚ ᱚᱱᱛᱮ ᱫᱚ ᱦᱟᱜ ᱪᱟᱥᱵᱟᱥ ᱠᱚ ᱦᱩᱭᱩᱜ ᱜᱮᱭᱟ ᱟᱞᱩ ᱠᱚᱦᱚᱸ ᱟᱹᱰᱤ ᱟᱴ
ᱦᱮᱸ ᱟᱨ ᱟᱯᱮ ᱚᱱᱛᱮᱱᱟᱜ ᱧᱮᱞ ᱚᱱᱟ ᱛᱮᱜᱮ ᱟᱞᱮ ᱱᱚᱛᱮ ᱦᱚᱸ ᱱᱮᱛᱟᱨ ᱢᱟ ᱟᱹᱞᱩ ᱪᱟᱥ ᱠᱚ ᱪᱮᱫ ᱠᱟᱜ-ᱟ ᱞᱮ ᱟᱨᱞᱮ ᱪᱟᱥ ᱵᱟᱲᱟᱭᱮ᱾
ᱦᱩᱸ ᱦᱩᱸ ᱟᱠᱷᱟᱱ ᱟᱞᱩ ᱫᱚ ᱦᱟᱸᱜ ᱟᱵᱚ ᱫᱚᱢ ᱞᱟᱹᱭ ᱞᱮᱠᱷᱟᱱ ᱡᱟᱦᱱᱟᱜ ᱜᱮᱢ ᱩᱛᱩᱭᱟ ᱟᱩ ᱦᱟᱸᱜ ᱞᱟᱜ ᱠᱟᱱ ᱜᱮᱭᱟ ᱟᱫᱚ ᱟᱹᱞᱩ ᱪᱟᱥ ᱫᱚ ᱞᱟᱹᱠᱛᱤ ᱠᱟᱱ ᱜᱮᱭᱟ᱾ ᱮᱢᱚᱱ ᱟᱢ ᱡᱤᱞᱮᱢ ᱩᱛᱩᱭ ᱨᱮᱦᱚᱸ ᱟᱞᱩᱢ ᱞᱟᱜᱟᱣᱟ,
ᱟᱞᱩᱢ ᱞᱟᱜᱟᱣᱟ, ᱵᱮᱸᱜᱟᱲ ᱠᱩᱲᱪᱟᱹ ᱨᱮᱦᱚᱸ ᱟᱞᱩ ᱫᱚ ᱞᱟᱜᱟᱜ ᱜᱮᱭᱟ ᱟᱞᱩ ᱟᱹᱰᱤ ᱛᱮᱫ ᱜᱮ ᱯᱷᱮᱢᱟᱥ ᱜᱮᱭᱟ,
ᱦᱩᱸ ᱟᱫᱚ ᱚᱱᱟ ᱤᱭᱟᱹᱛᱮ ᱦᱟᱸᱜ ᱟᱞᱩ ᱫᱚ ᱪᱟᱥ ᱞᱮᱠᱷᱟᱱ ᱫᱚ ᱚᱲᱟᱜ ᱨᱮ ᱛᱟᱦᱚᱞᱮ ᱡᱚᱢ ᱧᱩ ᱢᱚᱡᱽ ᱛᱮ ᱠᱚᱨᱟᱣ ᱫᱟᱲᱮᱭᱟᱜᱼᱟ ᱮᱢᱱᱤ, ᱛᱤᱱᱟᱹᱜ ᱵᱟᱡᱟᱨᱮᱢ ᱦᱟᱛᱟᱣᱟ ᱦᱟᱣᱟ ᱦᱚᱸ,
ᱦᱩᱸ ᱦᱩᱸ ᱥᱮ ᱢᱟ ᱵᱚᱴᱮ ᱠᱟᱱ ᱜᱮ ᱟᱨ ᱥᱚᱸᱜᱮ ᱛᱮ ᱪᱤᱯᱥ ᱠᱚᱦᱚᱸ ᱠᱚ ᱪᱟᱥ ᱮᱫᱟ,
ᱦᱮᱸ ᱦᱮᱸ ᱟᱫᱚ ᱟᱯᱮ ᱚᱱᱟ ᱠᱚᱨᱮᱜ ᱦᱟᱸᱜ ᱚᱱᱟ ᱟᱞᱩ ᱥᱴᱳᱨ ᱠᱚ ᱢᱮᱱᱟᱜᱼᱟ ᱥᱮ ᱵᱟᱱᱩᱩᱜᱼᱟ ᱟᱞᱩ ᱫᱚᱦᱚ ᱞᱟᱹᱜᱤᱫ ᱦᱟᱸᱜ,
ᱦᱮᱸ ᱦᱮᱸ ᱢᱮᱱᱟᱜᱼᱟ ᱟᱞᱩ ᱥᱴᱳᱨ ᱢᱮᱱᱟᱜᱼᱟ ᱟᱞᱮ ᱱᱚᱛᱮ ᱨᱮ ᱱᱤᱛᱚᱜ ᱠᱚ ᱠᱷᱩᱞᱟᱹᱣ ᱵᱟᱲᱟ ᱠᱟᱫᱟ, ᱟᱫᱚ ᱫᱚᱦᱚ ᱵᱟᱲᱟᱣ ᱠᱟᱫ ᱛᱟᱦᱞᱮ ᱟᱞᱮ ᱦᱚᱸ ᱱᱤᱛᱚᱜ ᱟᱯᱟᱛᱚᱛᱚ ᱫᱩᱥᱚ ᱯᱮᱠᱮᱴ ᱞᱮᱠᱟ ᱫᱚ ᱢᱮᱱᱟᱜ ᱛᱟᱞᱮᱭᱟ ᱟᱞᱩ ᱠᱳᱞᱰ ᱥᱴᱳᱨ ᱨᱮ,
ᱦᱩᱸ ᱦᱩᱸ
ᱟᱨ ᱠᱤᱪᱷᱩᱴᱤ ᱵᱟᱜᱟᱱ ᱨᱮᱞᱮ ᱫᱚᱦᱚ ᱞᱮᱫᱟ ᱚᱱᱟ ᱫᱚᱞᱮ ᱟᱠᱷᱨᱤᱧ ᱪᱟᱵᱟ ᱠᱮᱫᱟ,
ᱦᱩᱸ ᱦᱩᱸ᱾ ᱟᱫᱚ ᱟᱞᱩ ᱥᱴᱳᱨᱮ ᱡᱟᱸ ᱡᱚᱢᱟᱜ ᱡᱚᱢ ᱢᱮ ᱦᱟᱜ ᱟᱨ ᱡᱩᱫᱤ ᱫᱟᱢ ᱴᱤᱠ ᱴᱷᱟᱠ ᱧᱟᱢ ᱞᱮᱠᱷᱟᱱ ᱛᱚᱞᱮ ᱟᱠᱷᱨᱤᱧ ᱢᱮ ᱟᱞᱩ ᱥᱴᱳᱨ ᱥᱴᱳᱨ ᱫᱚᱦᱚ ᱞᱮᱟᱱ ᱫᱚ ᱢᱚᱡᱽ ᱛᱟᱦᱮᱸᱱᱟ ᱟᱞᱩ ᱦᱚᱸ᱾
ᱵᱟᱠᱷᱟᱱ ᱚᱲᱟᱜ ᱨᱮ ᱫᱚᱦᱚ ᱠᱟᱛᱮ ᱥᱮᱭᱟ ᱜᱤᱰᱤᱭᱟᱜ ᱵᱮᱠᱟᱨ ᱵᱮᱠᱟᱨ,
ᱥᱮᱭᱟ ᱜᱤᱰᱤᱜ-ᱟ ᱵᱮᱠᱟᱨ ᱵᱮᱠᱟᱨ ᱚᱱᱟ ᱛᱮᱜᱮ ᱟᱸᱫᱟᱜ ᱢᱟᱸᱫᱟᱜ ᱞᱮ ᱟᱠᱷᱨᱤᱧ ᱵᱟᱲᱟ ᱜᱚᱫ ᱠᱟᱫᱟ ᱟᱨ ᱠᱷᱩᱵ ᱟᱨ ᱮᱠ ᱛᱟ ᱱᱤᱭᱟᱹ ᱵᱟᱨ ᱢᱟ ᱫᱟᱢ ᱦᱟᱸ ᱚᱝᱠᱟ ᱵᱟᱹᱱᱩᱜ ᱠᱷᱟᱹᱛᱤᱨ ᱛᱮ ᱪᱤᱠᱟᱭᱟᱢ᱾
ᱦᱩᱸ ᱦᱩᱸ ᱦᱩᱸ
ᱟ-ᱟᱞᱮ ᱫᱚ ᱦᱩᱲᱩ ᱠᱚᱞᱮ ᱨᱚᱦᱚᱭ ᱵᱟᱲᱟᱭᱟ ᱦᱩᱲᱩ ᱠᱩ
ᱦᱩᱸ ᱦᱩᱸ ᱦᱩᱸ
ᱟᱫᱚ ᱦᱟᱸᱜ ᱦᱩᱲᱩ ᱢᱟ ᱱᱚᱛᱮ ᱢᱟᱠᱚ ᱪᱟᱥᱚᱜ ᱠᱟᱱ ᱜᱮᱭᱟ ᱟᱯᱮ ᱚᱱᱟ ᱚᱱᱟ ᱠᱚᱨᱮ ᱫᱚ ᱦᱟᱜ ᱪᱮᱜᱞᱮᱠ ᱠᱟᱵ ᱮᱢᱱᱤ ᱵᱚᱨᱥᱟ ᱨᱮᱦᱚᱸ ᱥᱮ ᱫᱷᱚᱨᱚᱱ ᱨᱮᱦᱚᱸ ᱠᱚ ᱪᱟᱥᱚᱜ